ᱦᱮᱸ ᱡᱚᱦᱟᱨ ᱜᱮ ᱪᱮᱫ ᱞᱮᱠᱟ ᱢᱮᱱᱟᱜ ᱵᱤᱱᱟ ᱛᱟᱦᱞᱮ᱾
ᱢᱮᱱ ᱫᱟᱞᱤᱧ ᱥᱟᱶᱛᱮ ᱥᱟᱜᱩᱱ ᱥᱮᱛᱟᱜ
ᱦᱮᱸ ᱦᱮᱸ ᱥᱟᱹᱜᱩᱱ ᱥᱮᱛᱟᱜ ᱛᱟᱦᱞᱮ ᱱᱟᱯᱟᱭ ᱵᱟᱲᱟ ᱜᱮᱭᱟ ᱵᱤᱱ᱾
ᱦᱳᱭ ᱱᱤᱛᱚᱜ ᱫᱷᱟᱹᱵᱤᱡ ᱛᱮᱫᱚ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ
ᱟᱨ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ?
ᱦᱚᱭ ᱥᱟᱱᱟᱢ ᱦᱚᱲ ᱠᱚᱜᱮ ᱞᱮ ᱱᱟᱯᱟᱭ ᱜᱮᱭᱟ᱾ ᱟᱹᱵᱤᱱ ᱜᱮ ᱪᱮᱫ ᱞᱮᱠᱟ ᱟᱨ ᱟᱵᱤᱱ ᱨᱮᱱ ᱚᱲᱟᱜ ᱦᱚᱲ ᱠᱚ ᱪᱮᱫᱞᱮᱠᱟ ᱢᱮᱱᱟᱜ ᱠᱟᱜ ᱠᱚᱣᱟ?
ᱦᱮᱸ ᱟᱹᱞᱤᱧ ᱦᱚᱸ ᱱᱟᱯᱟᱭ ᱫᱚᱞᱤᱧ ᱱᱟᱯᱟᱭ ᱜᱮᱭᱟ ᱟᱨ ᱚᱲᱟᱜ ᱦᱚᱲ ᱠᱚᱦᱚᱸ ᱱᱤᱛᱚᱜ ᱫᱚ ᱱᱟᱯᱟᱭ ᱜᱮ ᱢᱮᱱᱟᱜ ᱠᱚᱣᱟ᱾
ᱟᱨ ᱛᱟᱦᱞᱮ ᱟᱯᱮ ᱥᱮᱫ ᱪᱮᱫ ᱠᱟ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ?
ᱦᱟᱸ ᱟᱞᱮ ᱱᱚᱛᱮ ᱢᱮᱱ ᱞᱮᱠᱷᱟᱱ ᱫᱚᱞᱤᱧ ᱟᱞᱮ ᱱᱚᱛᱮ ᱫᱚ ᱫᱚᱢᱮ ᱡᱟᱹᱯᱩᱫ ᱟᱞᱮ ᱠᱟᱱᱟᱭ᱾ ᱦᱳᱭ ᱦᱚᱞᱟ ᱢᱟᱫᱷᱮᱨ ᱠᱷᱚᱱᱟᱜ ᱮᱸ ᱯᱩᱨᱟᱹ ᱴᱟᱱᱟ ᱯᱩᱨᱟᱹ ᱢᱤᱫ ᱞᱮᱛᱟᱲ ᱜᱮ ᱫᱟᱜ ᱟᱞᱮ ᱠᱟᱱᱟ ᱛᱷᱤᱨ ᱜᱮ ᱵᱟᱭ ᱛᱷᱤᱨ ᱟᱞᱮ
ᱚ ᱛᱟᱞᱦᱮ ᱪᱟᱥ ᱠᱟᱹᱢᱤ ᱫᱚᱯᱮ ᱮᱦᱚᱵᱽ ᱟᱠᱟᱫᱟ᱾
ᱦᱳᱭ ᱪᱟᱥ ᱠᱟᱹᱢᱤ ᱠᱚᱫᱚ ᱡᱚᱛᱚ ᱞᱮ ᱮᱦᱚᱵᱽ ᱧᱚᱜ ᱠᱟᱫᱟ
ᱚ ᱮᱱ ᱛᱟᱞᱦᱮ ᱛᱚ ᱵᱷᱟᱜᱤ ᱜᱮ ᱟᱯᱮ ᱥᱮᱫ ᱫᱚ ᱫᱟᱜ ᱡᱟᱹᱲᱤ ᱦᱩᱭᱩᱜ ᱠᱟᱱᱟ᱾
ᱦᱚᱭ ᱦᱚᱭ ᱟᱞᱮ ᱥᱮᱱ ᱫᱚ ᱱᱟᱯᱟᱭ ᱜᱮ ᱱᱤᱛᱳ ᱫᱚ ᱚᱱᱠᱟ ᱫᱟᱜ ᱡᱟᱹᱲᱤ ᱞᱮᱠᱷᱟᱡ ᱟᱫᱚ ᱠᱷᱮᱛ ᱵᱟᱹᱫᱽ ᱠᱚᱦᱚᱸ ᱯᱮᱨᱮᱡ ᱧᱚᱜ ᱠᱟᱱᱟ, ᱰᱷᱮᱨ ᱜᱮ ᱟᱫᱚ ᱪᱟᱥ ᱠᱟᱹᱢᱤ ᱠᱚᱦᱚᱸ ᱵᱟᱞᱮ ᱞᱟᱦᱟ ᱫᱟᱲᱮᱜ ᱠᱟᱱᱟ ᱞᱟᱦᱟ ᱥᱮᱱ ᱟᱫᱚ ᱚᱱᱮ ᱥᱚᱢᱚᱛᱚᱞ ᱡᱟᱭᱜᱟ ᱠᱟᱱ ᱛᱟᱞᱮᱭᱟ ᱛᱚ ᱚᱱᱟ ᱵᱤᱨ ᱵᱩᱨᱩ ᱠᱚᱫᱚ ᱵᱟᱹᱱᱩᱜ ᱠᱟᱜ ᱛᱟᱞᱮᱭᱟ ᱱᱚᱣᱟ ᱠᱚᱨᱮ ᱫᱚ ᱯᱩᱨᱟᱹ ᱴᱟᱺᱰᱤ ᱧᱚᱜ ᱜᱮ ᱛᱟᱞᱮᱭᱟ ᱫᱤᱥᱚᱢ
ᱚ
ᱦᱮᱸ
ᱟᱞᱮ ᱥᱮᱫ ᱦᱚᱸ ᱚᱱᱠᱟ ᱫᱟᱜ ᱡᱟᱹᱲᱤ ᱫᱚ ᱦᱩᱭᱩᱜ ᱠᱟᱱ ᱛᱟᱦᱮᱸᱜᱼᱟ ᱟᱫᱚ ᱚᱱᱠᱟ ᱞᱮᱠᱟ ᱫᱚ ᱵᱟᱝ ᱡᱮ ᱚᱱᱟ ᱫᱟᱜ ᱛᱮ ᱮᱸ ᱡᱮ ᱮᱸ ᱡᱷᱚᱛᱚ ᱠᱷᱮᱛ ᱫᱟᱜᱚᱜᱼᱟ᱾ ᱥᱮ ᱚᱱᱠᱟ ᱨᱚᱦᱚᱭ ᱜᱟᱱᱚᱜᱼᱟ ᱚᱱᱠᱟ ᱞᱮᱠᱟ ᱫᱚ ᱵᱟᱭ ᱫᱟᱜ ᱠᱟᱜᱼᱟ ᱢᱟᱱᱮ ᱚᱱᱠᱟ ᱴᱩᱠ ᱴᱟᱠ ᱮᱸ ᱡᱷᱤᱨᱤᱠᱼ ᱡᱷᱤᱨᱤᱠ ᱮ ᱫᱟᱜ ᱮ ᱛᱟᱦᱮᱸᱜ-ᱟ, ᱢᱟᱱᱮ ᱱᱟᱥᱮᱱᱟᱜ ᱮ ᱫᱟᱜ ᱮᱫᱟ ᱟᱨᱚ ᱱᱟᱥᱮᱱᱟᱜ ᱮ ᱮᱸ ᱛᱷᱤᱨᱚᱜ ᱠᱟᱱᱟ ᱟᱨᱦᱚᱸᱭ ᱫᱟᱜ ᱮᱫᱟ
ᱛᱟᱞᱦᱮ ᱟᱯᱮ ᱥᱮᱫ ᱫᱚ ᱛᱟᱦᱞᱮ ᱫᱟᱜ ᱜᱮ ᱵᱟᱹᱱᱩᱜ ᱟᱠᱟᱫᱟ ᱱᱤᱛᱚᱜ ᱫᱷᱟᱹᱵᱤᱡ ᱛᱮᱫᱚ
ᱦᱳᱭ ᱦᱳᱭ ᱮᱸ ᱦᱚᱞᱟ ᱵᱟᱭ ᱫᱟᱜ ᱠᱟᱜ-ᱟ ᱱᱚᱛᱮ ᱫᱚ ᱛᱮᱦᱮᱧ ᱦᱚᱸ ᱱᱚᱜ ᱚᱭ ᱚᱱᱠᱟ ᱫᱟᱜ ᱨᱮᱱᱟᱜ ᱟᱵᱚᱦᱟᱣᱟ ᱫᱚ ᱵᱟᱝ ᱧᱮᱞᱚᱜ ᱠᱟᱱᱟ ᱚᱱᱟ ᱢᱟᱲᱟᱝ ᱫᱤᱱᱮ ᱫᱟᱜ ᱞᱮᱫ ᱛᱟᱦᱮᱸᱫ ᱱᱟ ᱵᱟᱨᱥᱤ ᱛᱤᱱ ᱯᱮ ᱫᱤᱱ ᱚᱱᱠᱟ ᱠᱟᱴᱤᱡ
ᱦᱮᱸ
ᱟᱫᱚ ᱟᱞᱮᱫ ᱫᱚ ᱦᱟᱸᱜ ᱠᱷᱟᱱ ᱨᱚᱦᱚᱭ ᱠᱟᱹᱢᱤ ᱠᱚᱫᱚ ᱟᱣᱨᱤ ᱭᱟᱛᱟᱞᱮᱭᱟ ᱦᱟᱸᱜ
ᱚ ᱦᱮᱸ ᱛᱚ ᱛᱟᱦᱚᱞᱮ ᱟᱯᱮ ᱫᱚᱯᱮ ᱛᱟᱭᱚᱢ ᱢᱚᱜᱼᱟ ᱡᱟᱹᱱᱤᱡ ᱵᱟᱝ
ᱦᱮᱸ ᱛᱟᱭᱚᱢ ᱧᱚᱜ ᱛᱮᱜᱮ ᱦᱮᱸ ᱱᱚᱣᱟ ᱟᱥᱟᱲ ᱵᱚᱸᱜᱟ ᱯᱩᱨᱟᱹ ᱯᱩᱨᱤ ᱪᱟᱵᱟᱜᱼᱟ ᱛᱟᱨ ᱯᱚᱨᱮ ᱱᱟᱜ ᱠᱷᱟᱱ ᱨᱚᱦᱚᱭ ᱠᱟᱹᱢᱤ ᱫᱚᱞᱮ ᱮᱦᱚᱵᱟ
ᱚ ᱦᱮᱸ ᱛᱚ
ᱟᱫᱚ ᱛᱚᱞᱟ ᱠᱚ ᱚᱱᱠᱟ ᱠᱟᱹᱴᱤᱡ ᱧᱚᱜ ᱜᱮᱭᱟ
ᱚ ᱵᱟᱝ ᱞᱟᱹᱴᱩ ᱟᱠᱟᱱ ᱛᱮ
ᱦᱳᱭ ᱟᱹᱣᱨᱤᱭᱟᱜᱼᱟ ᱠᱟᱹᱴᱤᱡ ᱛᱟᱭᱚᱢ ᱧᱚᱜ ᱜᱮᱞᱮ ᱮᱨ ᱠᱟᱜ ᱛᱟᱦᱮᱸᱜᱼᱟ
ᱚ ᱦᱮᱸᱛᱚ ᱚᱱᱟ ᱦᱚᱸ ᱟᱫᱚ ᱫᱟᱜ ᱠᱚ ᱵᱟᱢ ᱧᱮᱞ ᱞᱮᱠᱷᱟᱡ ᱫᱚ ᱢᱤᱫ ᱵᱟᱨ ᱫᱷᱟᱣ ᱟᱫᱚ ᱪᱤᱠᱟᱹ ᱞᱮᱠᱟ ᱛᱮᱢ ᱮᱨᱟᱜᱼᱟ ᱦᱳᱭ ᱥᱮ ᱟᱫᱚ ᱯᱟᱪᱮᱫ ᱫᱟᱜ ᱜᱮ ᱡᱩᱫᱤ ᱵᱟᱭ ᱡᱟᱹᱲᱤᱭᱟᱵᱚ ᱱᱟᱭ ᱯᱚᱨᱮ ᱦᱟᱯᱮᱱ ᱫᱤᱱ ᱦᱟᱸᱜ ᱢᱟ ᱨᱚᱦᱚᱭ ᱠᱟᱛᱮᱫ ᱦᱟᱸᱜ ᱪᱮᱫ ᱵᱤᱱ ᱪᱤᱠᱟᱹᱭᱟ ᱦᱟᱸᱜ
ᱦᱮᱸ ᱦᱮᱸ ᱚᱱᱟ ᱦᱤᱥᱟᱹᱵ ᱛᱮᱜᱮ ᱟᱫᱚ ᱠᱟᱹᱴᱤᱡ ᱛᱟᱭᱚᱢ ᱧᱚᱜ ᱛᱮᱜᱮ ᱞᱮ ᱜᱤᱛᱤ ᱟᱠᱟᱫ ᱛᱟᱦᱮᱸ ᱛᱚᱞᱟ
ᱦᱳᱭ ᱟᱨ ᱟᱹᱵᱤᱱ ᱟᱹᱞᱤᱧ ᱱᱚᱛᱮ ᱞᱤᱧ ᱧᱮᱞ ᱞᱮᱠᱷᱟᱡ ᱫᱚ ᱚᱱᱟ ᱡᱮᱢᱚᱱ ᱟᱞᱮ ᱫᱚ ᱵᱟᱨ ᱫᱷᱟᱣ ᱞᱮ ᱪᱟᱥ ᱜᱮᱭᱟ ᱛᱚ ᱚᱱᱠᱟ ᱡᱮᱢᱚᱱ ᱥᱤᱛᱩᱝ ᱫᱤᱱ ᱦᱚᱸ ᱟᱨ ᱦᱩᱭᱩᱜ ᱠᱟᱱᱟ ᱠᱟᱱᱟ ᱱᱚᱜ ᱚᱭ ᱱᱤᱭᱟᱹ ᱟᱥᱟᱲ ᱵᱚᱸᱜᱟ ᱫᱤᱱ ᱨᱮᱦᱚᱸ ᱟᱫᱚ ᱚᱱᱠᱟ ᱢᱮᱱ ᱞᱮᱠᱷᱟᱱ ᱫᱚ ᱫᱟᱜ ᱠᱚᱨᱮ ᱱᱟᱜ ᱫᱚ ᱟᱱᱟᱴ ᱠᱚ ᱟᱞᱮ ᱥᱮᱫ ᱫᱚ ᱵᱟᱹᱱᱩᱜ ᱟᱠᱟᱫᱟ
ᱚ
ᱦᱮᱸ ᱟᱫᱚ ᱚᱱᱮ ᱥᱚᱞᱟ ᱠᱚ ᱢᱮᱱᱟᱜ ᱟᱠᱟᱫ ᱫᱚ ᱚᱱᱮ ᱥᱚᱨᱠᱟᱨ ᱠᱷᱚᱱᱟᱜ ᱟᱞᱮ ᱠᱚ ᱮᱢ ᱟᱠᱟᱫ ᱞᱮᱫᱚ ᱚᱱᱠᱟ ᱥᱚᱦᱚ ᱡᱩᱜᱤᱛᱟ ᱠᱚᱞᱮ ᱧᱟᱢ ᱵᱟᱲᱟ ᱟᱠᱟᱫᱟ
ᱟᱪᱷᱟ ᱟᱞᱮ ᱥᱮᱫ ᱫᱚ ᱚᱱᱠᱟ ᱫᱟᱜ ᱨᱮᱱᱟᱜ ᱫᱚ ᱫᱚᱢᱮ ᱜᱮ ᱥᱚᱢᱚᱥᱥᱟ ᱟᱫᱚ ᱚᱱᱠᱟ ᱥᱮᱨᱢᱟ ᱫᱟᱜ ᱡᱟᱹᱲᱤ ᱦᱩᱭ ᱞᱮᱱ ᱠᱷᱟᱱ ᱜᱮ ᱦᱩᱲᱩ ᱠᱚᱦᱚᱸ ᱞᱮ ᱪᱟᱥ ᱫᱟᱲᱮᱭᱟᱜᱼᱟ ᱟᱨ ᱵᱟᱠᱷᱟᱱ ᱫᱚ ᱵᱟᱝ
ᱚ ᱟᱰᱤ ᱛᱟᱦᱚᱞᱮ ᱮᱴᱠᱮ ᱴᱚᱲᱮ ᱨᱮᱜᱮ ᱯᱮ ᱛᱟᱦᱮᱱ ᱜᱮᱭᱟ ᱟᱯᱮ ᱫᱚ ᱵᱟᱝ
ᱦᱮᱸ ᱦᱮᱸ ᱢᱟᱱᱮ ᱥᱮᱨᱢᱟ ᱡᱟᱹᱲᱤ ᱵᱷᱚᱨᱥᱟ ᱨᱮᱜᱮ ᱚᱱᱟ ᱡᱩᱫᱤ ᱵᱟᱭ ᱫᱟᱜ ᱡᱟᱹᱲᱤ ᱞᱮᱼᱟ ᱢᱤᱫᱴᱟᱝ ᱥᱮᱨᱢᱟ ᱵᱷᱟᱜᱮ ᱪᱮᱦᱨᱟ ᱛᱟᱦᱞᱮ ᱟᱫᱚ ᱟᱞᱮ ᱫᱚ ᱦᱩᱲᱩ ᱠᱚᱫᱚ ᱵᱟᱞᱮ ᱪᱟᱥ ᱫᱟᱲᱮᱭᱟᱜᱼᱟ ᱚᱱᱠᱟ ᱟᱞᱮ ᱥᱮᱫ ᱫᱚ ᱡᱟᱦᱟᱸ ᱮᱴᱟᱜ ᱠᱚᱨᱮᱧ ᱟᱸᱡᱚᱢ ᱵᱟᱲᱟ ᱠᱟᱫᱟ ᱟᱨ ᱥᱮᱞᱩ ᱠᱚ ᱥᱮ ᱢᱤᱱᱤ ᱠᱚ ᱵᱟᱹᱫᱽ ᱠᱚᱨᱮ ᱠᱚ ᱵᱟᱹᱭᱥᱟᱹ ᱫᱤᱥᱟᱹᱣ ᱠᱟᱜᱼᱟ ᱟᱫᱚ ᱚᱱᱠᱟ ᱫᱚ ᱟᱞᱮ ᱥᱮᱫ ᱫᱚ ᱵᱟᱹᱱᱩᱜ ᱟᱠᱟᱜ-ᱟ ᱚᱱᱟ ᱠᱚᱫᱚ
ᱟᱯᱮ ᱫᱚ ᱡᱟᱹᱱᱤᱡ ᱫᱚᱢᱮ ᱵᱤᱨ ᱵᱩᱨᱩ ᱠᱚ ᱢᱮᱱᱟᱜ ᱟᱠᱟᱫ ᱛᱟᱯᱮᱭᱟ ᱡᱟᱱᱤᱡ
ᱦᱮᱸ ᱟᱞᱮ ᱥᱮᱫ ᱫᱚ ᱫᱚᱢᱮ ᱜᱮ ᱵᱤᱨ ᱵᱩᱨᱩ ᱠᱚᱫᱚ ᱢᱮᱱᱟᱜᱼᱟ
ᱚ ᱛᱟᱦᱞᱮ ᱟᱵᱤᱱ ᱥᱮᱫᱮᱫ ᱟᱨᱚ ᱚᱱᱟ ᱦᱩᱲᱩ ᱠᱚ ᱵᱟᱫ ᱠᱟᱛᱮᱫ ᱪᱮᱫ ᱠᱚᱯᱮ ᱪᱟᱥ ᱜᱮᱛᱮ?
ᱟᱞᱮᱥᱮᱫ ᱫᱚ ᱦᱩᱲᱩ ᱠᱚ ᱵᱟᱫ ᱠᱟᱛᱮᱫ ᱫᱚ ᱚᱱᱠᱟ ᱫᱚ ᱪᱮᱫ ᱦᱚᱸᱵᱚ ᱪᱟᱥᱟ ᱱᱚᱜᱚᱭ ᱡᱟᱦᱟᱸ ᱥᱤᱡᱤᱱ ᱠᱚᱨᱮ ᱥᱚᱵᱽᱡᱤ ᱠᱚ ᱪᱟᱥ ᱵᱟᱲᱟ ᱦᱩᱭᱩᱜᱼᱟ ᱟᱨ ᱱᱚᱜᱼᱚᱭ ᱛᱩᱲᱤ ᱛᱤᱞᱢᱤᱧ ᱱᱚᱣᱟ ᱠᱚᱜᱮ
ᱚ ᱟᱨ ᱱᱤᱭᱟᱹ ᱵᱚᱸᱜᱟ ᱨᱮᱢᱟ ᱟᱹᱞᱤ ᱫᱚᱞᱤᱧ ᱟᱥᱟᱲ ᱵᱚᱸᱜᱟ ᱨᱮᱢᱟ ᱟᱞᱤᱧ ᱟᱸᱡᱚᱢ ᱵᱟᱲᱟ ᱟᱠᱟᱫᱟ ᱡᱚᱸᱰᱨᱟ ᱠᱚᱦᱚᱸ ᱠᱚ ᱫᱚᱢᱮ ᱠᱚ ᱮᱨ ᱠᱷᱟᱜ ᱜᱮ ᱫᱚᱱᱟ ᱟᱨᱲ ᱜᱮ ᱠᱚᱮ
ᱦᱳᱭ ᱦᱳᱭ ᱦᱳᱭ ᱟᱞᱮ ᱦᱚᱸ ᱞᱮ ᱮᱨ ᱠᱟᱜ ᱜᱮᱭᱟ ᱡᱚᱸᱰᱨᱟ ᱫᱚ ᱟᱫᱚ ᱠᱟᱹᱴᱤᱡ ᱛᱟᱭᱚᱢ ᱧᱚᱜ ᱛᱮᱜᱮ ᱮᱨ ᱠᱟᱫ ᱛᱟᱦᱮᱜ-ᱟ ᱟᱫᱚ ᱟᱹᱣᱨᱤᱭᱟᱜᱼᱟ ᱦᱟᱯᱮ ᱡᱚᱢ ᱫᱚ ᱟᱹᱣᱨᱤ ᱜᱟᱱᱚᱜᱼᱟ
ᱚ
ᱡᱚᱱᱰᱨᱟ ᱠᱚ, ᱨᱟᱦᱮᱲ ᱠᱚ ᱮᱨ ᱠᱟᱜᱼᱟ ᱞᱮ
ᱦᱳᱭ ᱚᱱᱟ ᱫᱚ ᱚᱱᱟ ᱵᱟᱲᱜᱮ ᱠᱚᱨᱮ ᱜᱮᱯᱮ ᱮᱨ ᱠᱟᱜᱼᱟ ᱥᱮ ᱪᱮᱫᱞᱮᱠᱟ? ᱡᱟᱦᱟᱸ ᱜᱟᱹᱰᱭᱟᱹ ᱠᱚ ᱛᱟᱦᱮᱱ ᱜᱟᱹᱰᱭᱟᱹ ᱥᱚᱰᱚᱜ ᱠᱚᱨᱮ ᱚᱱᱟ ᱠᱚᱨᱮ ᱠᱚ ᱮᱨ ᱠᱟᱜ ᱜᱮᱫᱚ᱾
ᱦᱮᱸ ᱚᱱᱠᱟ ᱫᱚ ᱚᱱᱟ ᱫᱚ ᱵᱟᱲᱜᱮ ᱠᱚᱨᱮ ᱜᱮ ᱦᱩᱭᱩᱜᱼᱟ ᱵᱷᱟᱜᱤ ᱴᱷᱤᱠ ᱫᱚ᱾ ᱚᱱᱠᱟ ᱠᱷᱮᱛ ᱡᱟᱭᱜᱟ ᱠᱚᱨᱮ ᱚᱱᱟ ᱫᱚ ᱵᱟᱝ ᱦᱩᱭᱩᱜᱼᱟ᱾
ᱟᱨ ᱚᱱᱟ ᱡᱟᱦᱟᱸ ᱠᱚ ᱢᱮᱱᱟ ᱵᱟᱲᱜᱮ ᱠᱚᱨᱮ ᱦᱚᱸ ᱫᱚᱢᱮ ᱠᱚᱸᱰᱷᱟ ᱦᱚᱛᱚᱫ ᱠᱚᱠᱚ ᱱᱟᱹᱲᱤ ᱵᱟᱲᱟ ᱠᱟᱜᱼᱟ ᱛᱚ, ᱚᱱᱟ ᱡᱷᱟᱹᱱᱴᱤ ᱠᱚᱨᱮᱛᱮ ᱚᱱᱟ ᱞᱟᱫᱮ ᱠᱟᱜᱼᱟ ᱫᱚ ᱠᱚ?
ᱦᱚᱭ ᱦᱮᱸ᱾ ᱟᱞᱮ ᱦᱚᱸ ᱚᱱᱠᱟ ᱞᱮ ᱨᱚᱦᱚᱭ ᱵᱟᱲᱟ ᱟᱠᱟᱫ ᱜᱮᱭᱟ ᱵᱟᱲᱜᱮ ᱨᱮ᱾
ᱚ ᱢᱟᱱᱮ ᱚᱲᱟᱜ ᱠᱚᱨᱮᱜᱮ ᱡᱚᱢ ᱵᱟᱲᱟ ᱞᱮᱠᱟᱷᱟ ᱵᱟᱝ?
ᱦᱳᱭ ᱚᱲᱟᱜ ᱠᱚᱨᱮ ᱡᱚᱢ ᱵᱟᱲᱟ ᱞᱮᱠᱟᱜᱮ᱾
ᱟᱨ ᱛᱟᱦᱚᱞᱮ ᱱᱤᱭᱟᱹ ᱵᱚᱸᱜᱟ ᱨᱮᱢᱟ ᱫᱚᱢᱮ ᱩᱫ ᱯᱩᱴᱠᱟᱹᱣ ᱠᱚ ᱧᱟᱯᱟᱢᱚᱜ ᱠᱟᱱ ᱜᱮᱛᱚ ᱵᱤᱨ ᱠᱚᱨᱮ ᱛᱟᱦᱞᱮ ᱯᱮ
ᱦᱮᱸ ᱦᱮᱸ ᱦᱮᱸ ᱩᱫ ᱯᱩᱴᱠᱟᱹ ᱠᱚᱦᱚᱸ ᱞᱮᱮ ᱦᱟᱞᱟᱝ ᱟᱹᱜᱩ ᱞᱮᱫ ᱠᱚᱜᱮᱭᱟ᱾ ᱟᱞᱮ ᱥᱮᱫ ᱫᱚ ᱚᱱᱠᱟ ᱧᱟᱢᱚᱜ ᱠᱟᱱ ᱜᱮᱭᱟ ᱠᱚ ᱫᱚᱢᱮ ᱧᱚᱜ ᱜᱮ᱾ ᱟᱫᱚ ᱵᱤᱨ ᱜᱮᱭᱟ ᱥᱮ ᱟᱫᱚ ᱦᱟᱞᱟᱝ ᱟᱹᱜᱩ ᱠᱚ ᱜᱮᱭᱟᱞᱮ, ᱚᱱᱠᱟ ᱡᱟᱦᱟᱸ ᱛᱤᱨ ᱨᱮ ᱡᱩᱫᱤ ᱵᱤᱨ ᱥᱮᱫ ᱮᱢ ᱪᱟᱞᱟᱣᱱᱟ ᱛᱟᱦᱚᱞᱮ ᱫᱟᱹᱛᱟᱹᱱᱤ ᱥᱟᱠᱟᱢ ᱟᱹᱜᱩ ᱠᱚᱣᱟᱢ᱾ ᱟᱫᱚ ᱚᱱᱛᱮ ᱛᱚᱲᱟ ᱠᱟᱹᱴᱤᱡ ᱮᱢ ᱦᱟᱞᱟᱝ ᱟᱹᱜᱩ ᱠᱚᱣᱟ ᱯᱟᱸᱡᱟ ᱞᱮᱠᱚ ᱠᱷᱟᱱ ᱫᱚ ᱠᱚ ᱧᱟᱢᱚᱜᱼᱟ ᱢᱟᱱᱮ᱾
ᱟᱨ ᱩᱫ ᱫᱚ ᱡᱮᱢᱚᱱ ᱠᱚ ᱧᱟᱢᱚᱜᱼᱟ ᱧᱮᱧᱟᱢᱚᱜᱼᱟ ᱠᱚ᱾ ᱠᱤᱱᱛᱩ ᱯᱩᱴᱠᱟᱹ ᱫᱚ ᱵᱟᱠᱚ ᱧᱮᱧᱟᱢᱚᱜᱼᱟ᱾
ᱦᱮᱸ ᱦᱮᱸ ᱦᱮᱸ ᱩᱫ ᱫᱚ ᱧᱮᱧᱟᱢᱚᱜᱼᱟ, ᱢᱮᱱᱠᱷᱟᱱ ᱯᱩᱴᱠᱟᱹ ᱫᱚ ᱵᱟᱠᱚ ᱧᱮᱧᱟᱢᱚᱜᱼᱟ ᱩᱱᱠᱩ ᱫᱚ ᱯᱟᱸᱡᱟ ᱠᱚ ᱞᱟᱜᱟᱜᱼᱟ᱾
ᱚ ᱟᱨ ᱩᱱᱠᱩ ᱫᱚ ᱮᱢ ᱢᱟᱱᱮ ᱮ ᱚᱱᱠᱟ ᱯᱷᱟᱹᱨᱪᱟᱹ ᱡᱟᱭᱜᱟ ᱠᱚᱨᱮ ᱠᱚ ᱛᱟᱦᱮᱱᱟ ᱥᱮ ᱪᱮᱫᱞᱠᱟ ᱚᱱᱠᱟ ᱢᱟᱱᱮ ᱤᱭᱟᱹ? ᱟᱨ ᱪᱮᱫᱞᱠᱟ ᱡᱟᱦᱟᱸᱱᱟᱜ ᱤᱭᱟᱹ ᱜᱟᱡᱟᱲ ᱠᱚ ᱛᱟᱦᱮᱱᱟ ᱚᱱᱟ ᱛᱟᱞᱟ ᱠᱚᱨᱮ ᱠᱚ ᱛᱟᱦᱮᱱᱟ ᱩᱱᱠᱩ ᱫᱚ?
ᱦᱮᱸ ᱯᱩᱴᱠᱟᱹ ᱫᱚ ᱦᱩᱭᱩᱜ ᱠᱟᱱᱟ ᱚᱱᱠᱟ ᱜᱷᱟᱥ ᱞᱟᱴᱟ ᱡᱟᱦᱟᱸ ᱵᱤᱨ ᱠᱚᱨᱮ ᱛᱟᱦᱮᱱᱟ᱾ ᱮᱴᱩ ᱚᱱᱟ ᱥᱮᱭᱟᱞᱚᱢ ᱛᱮ ᱤᱭᱟᱹ ᱠᱚᱜᱼᱟ, ᱫᱟᱜ-ᱫᱟᱜ ᱛᱮ ᱚᱱᱮ ᱚᱱᱠᱟᱱᱟᱜ ᱡᱟᱭᱜᱟ ᱠᱚᱨᱮ ᱠᱚ ᱛᱟᱦᱮᱱᱟ ᱜᱩᱴᱠᱟᱹ ᱫᱚ᱾ ᱟᱫᱚ ᱩᱱᱠᱩ ᱢᱟ ᱞᱚᱥᱚᱫ ᱞᱮᱠᱟᱜ ᱜᱮ
ᱦᱳᱭ ᱟᱨ ᱚᱱᱟ ᱯᱟᱲᱟᱜ ᱠᱚᱜᱼᱟ ᱛᱚ ᱤᱭᱟᱹ ᱦᱟᱥᱟᱴᱟᱜ ᱫᱚ ᱵᱟᱝ
ᱦᱳᱭ ᱦᱳᱭ ᱟᱫᱚ ᱠᱟᱹᱴᱤᱡ ᱞᱚᱥᱚᱫ ᱞᱮᱠᱟ ᱠᱚ ᱧᱮᱞᱚᱜᱼᱟ ᱥᱮ ᱩᱱ ᱥᱩᱢᱟᱹᱭ ᱫᱚ᱾ ᱫᱚ ᱵᱟᱢ ᱴᱷᱟᱹᱣᱠᱟᱹ ᱫᱟᱲᱮᱭᱟᱭᱟ ᱩᱱᱟᱹᱜ ᱞᱚᱜᱚᱱ ᱛᱮᱫᱚ᱾
ᱚ ᱟᱨᱚ ᱦᱮᱸ ᱢᱟ ᱞᱟᱹᱭ ᱵᱤᱱ᱾
ᱢᱟᱱᱮ ᱡᱷᱚᱛᱚ ᱦᱚᱲ ᱫᱚ ᱩᱱᱠᱩ ᱩᱫ ᱯᱩᱴᱠᱟᱹᱣ ᱦᱚᱸ ᱵᱟᱢ ᱧᱟᱢ ᱫᱟᱲᱮᱭᱟᱠᱚᱣᱟ ᱩᱫ ᱫᱚᱢ ᱧᱟᱢᱟ, ᱢᱮᱱᱠᱷᱟᱱ ᱴᱩᱲᱠᱟᱹᱣ ᱫᱚ ᱵᱟᱢ ᱧᱟᱢ ᱫᱟᱲᱮᱭᱟᱠᱚᱣᱟ᱾
ᱦᱳᱭ ᱟᱫᱚ ᱵᱟᱝ ᱵᱟᱲᱟᱭ ᱦᱚᱲ ᱫᱚ ᱟᱫᱚ ᱡᱟᱦᱟᱸ ᱴᱷᱮᱡ ᱯᱟᱲᱦᱟᱜ ᱠᱚᱜᱼᱟ ᱚᱸᱰᱮ ᱦᱚᱢ ᱛᱤᱠᱟᱹᱣ ᱵᱟᱲᱟᱭᱟ᱾ ᱡᱟᱦᱟᱸᱭ ᱠᱚ ᱵᱟᱲᱟᱭᱟ ᱡᱮ ᱱᱚᱸᱰᱮ ᱯᱩᱴᱠᱟᱹ ᱠᱚ ᱡᱟᱦᱟᱸᱭ ᱵᱮᱥᱤ ᱡᱟᱦᱟᱸᱭ ᱢᱟᱱᱮ ᱟᱯᱮ ᱫᱚᱯᱮ ᱵᱩᱡᱽ ᱫᱟᱲᱮᱭᱟᱠᱚᱣᱟ᱾ ᱟᱞᱮ ᱠᱚᱞᱮ ᱫ ᱞᱮ ᱪᱟᱞᱟᱜᱼᱟ, ᱚᱱᱟ ᱠᱚᱨᱮᱚ ᱟᱞᱮᱚ ᱵᱟᱞᱮ ᱵᱩᱡᱽ ᱫᱟᱲᱮᱭᱟᱠᱚᱣᱟ᱾ ᱯᱟᱪᱮ ᱱᱚᱜᱱᱚᱣᱟᱻᱟ ᱠᱚᱨᱮ
ᱦᱳᱭ ᱦᱳᱭ ᱦᱳᱭ ᱦᱮᱸ ᱤᱫ ᱫᱚ ᱡᱮᱢᱚᱱ ᱡᱟᱦᱟᱱᱟᱜ ᱚᱱᱠᱟ ᱡᱷᱩᱲ ᱫᱟᱱᱟᱝ ᱠᱚᱨᱮ ᱮᱢᱚᱱ ᱠᱟᱜ, ᱤᱧ ᱧᱮᱞ ᱧᱟᱢ ᱮᱢᱚᱱ ᱠᱟᱱᱟ
ᱱᱤᱛ ᱫᱚ ᱚᱱᱠᱟ ᱫᱚ ᱵᱟᱝ, ᱛᱟᱦᱚᱞᱮ ᱟᱯᱮ ᱥᱮ
ᱛᱟᱦᱚᱞᱮ ᱱᱤᱭᱟᱹ ᱥᱤᱡᱤᱱ ᱠᱚᱨᱮ ᱛᱚ ᱟᱯᱮ ᱫᱚ ᱵᱟᱝ ᱵᱟᱝ ᱚᱱᱟ ᱢᱟᱱᱮ ᱵᱩᱥᱩᱵᱩᱫ ᱟᱨ ᱛᱟᱯᱚᱨ ᱚᱨ ᱛᱩᱫ ᱩᱫ ᱚᱱᱟ ᱠᱚᱫᱚ ᱧᱟᱯᱟᱢᱚᱜ ᱜᱮᱭᱟ᱾ ᱟᱫᱚ ᱚᱱᱠᱟᱟᱜᱮ ᱚᱱᱟ ᱵᱩᱥᱩᱵ ᱠᱚ ᱥᱮᱭᱟ ᱠᱚᱜᱼᱟ ᱛᱚ ᱚᱱᱟ ᱠᱚᱨᱮᱜ ᱜᱮ ᱚᱢᱚᱱ ᱠᱚ ᱜᱮᱭᱟ ᱩᱫ ᱠᱩᱫᱚ ᱟᱨ ᱚᱱᱟ ᱠᱚᱜᱮ ᱟᱹᱜᱩ ᱵᱟᱲᱟᱭᱟ ᱚᱱᱟ ᱠᱚᱜᱮ ᱞᱟᱫ ᱠᱟᱛᱮᱫ ᱩᱛᱩ ᱠᱟᱛᱮᱫ ᱞᱮ ᱡᱚᱢᱟ᱾
ᱦᱮᱸ ᱦᱮᱸ ᱚᱱᱟ ᱠᱚᱦᱚᱸ ᱥᱤᱵᱤᱞ ᱜᱮᱭᱟ ᱵᱩᱥᱩᱵ ᱩᱫ ᱦᱚᱸ
ᱟᱨ ᱚᱱᱟ ᱵᱩᱞᱩᱝ ᱠᱚᱨᱮ ᱡᱟᱦᱟᱸ ᱚᱱᱮ ᱠᱟᱹᱴᱤᱡ ᱠᱟᱹᱴᱤᱡ ᱚᱱᱮ ᱪᱷᱟᱛᱟ ᱵᱟᱝ ᱪᱷᱟᱛᱟ ᱠᱚᱜᱼᱟ ᱚᱱᱮ ᱪᱮᱫ ᱠᱚ ᱩᱫ ᱠᱚᱪᱚ ᱠᱚ ᱢᱮᱛᱟᱜᱼᱟ ᱚᱱᱟ ᱦᱚᱸ ᱵᱟᱹᱞᱤᱧ ᱵᱟᱲᱟᱭᱟ
ᱦᱳᱭ ᱦᱳᱭ ᱦᱮᱸ ᱵᱩᱱᱩᱢ ᱩᱫ ᱚᱱᱟ ᱦᱚᱸ ᱚᱢᱚᱱᱚᱜᱼᱟ ᱦᱳᱭ
ᱦᱳᱭ ᱚᱱᱟ ᱦᱚᱸ ᱡᱩᱫᱤ ᱤᱭᱟᱹ ᱠᱟᱛᱮ ᱞᱟᱛ ᱠᱟᱛᱮ ᱡᱩᱫᱤ ᱵᱤᱱ ᱡᱚᱢᱟ ᱟᱹᱰᱤ ᱫᱚᱢᱮ ᱦᱮᱲᱮᱱ ᱜᱮᱭᱟ ᱢᱮᱱ ᱜᱮᱭᱟ ᱦᱳ ᱟᱨᱮ ᱯᱩᱴᱠᱟᱹ ᱦᱚᱸ ᱫᱚᱢᱮ ᱠᱚ ᱢᱮᱱ ᱜᱮᱭᱟ ᱛᱚ ᱞᱮᱴᱚ ᱞᱮᱠᱷᱟᱡ ᱫᱚᱢᱮ ᱠᱚ ᱥᱤᱵᱤᱞᱟ ᱥᱮ
ᱦᱮᱸ ᱞᱮᱴᱚ ᱫᱚᱢᱮ ᱥᱤᱵᱤᱞᱟ ᱟᱫᱚ ᱡᱚᱢ ᱵᱟᱲᱟ ᱟᱠᱟᱫ ᱜᱮᱭᱟᱞᱮ ᱟᱞᱮ ᱫᱚ ᱞᱮᱴᱚ ᱦᱚᱸᱞᱮ ᱞᱮᱴᱚ ᱠᱚ ᱜᱤᱭᱟ ᱟᱨᱚ ᱩᱫ ᱩᱛᱩ ᱠᱚ ᱟᱨᱦᱚᱸ ᱥᱚᱲᱮ ᱠᱚ ᱚᱱᱠᱟ
ᱟᱹᱞᱤᱧ ᱞᱤᱧ ᱟᱸᱡᱚᱢ ᱟᱠᱟᱫᱟ ᱥᱮ ᱟᱨ ᱠᱚ ᱯᱤᱴᱷᱟᱹ ᱠᱚᱣᱟ
ᱦᱮᱸ ᱯᱤᱴᱷᱟᱹ ᱦᱚᱸᱠᱚ ᱯᱤᱴᱷᱟᱹ ᱵᱟᱲᱟ ᱠᱚᱜᱮᱭᱟ ᱞᱮᱭᱟ ᱠᱚ ᱟᱫᱚ ᱟᱞᱮ ᱛᱚ ᱦᱟᱸᱜ ᱠᱷᱟᱱ ᱵᱟᱞᱮ ᱯᱤᱴᱷᱟᱹ ᱵᱟᱲᱟ ᱟᱠᱟᱫ ᱠᱷᱚ ᱪᱮᱫᱮᱠᱟ ᱥᱤᱵᱤᱞᱟᱥᱮ ᱵᱟᱝ ᱟᱫᱚ ᱡᱚᱢ ᱵᱟᱲᱟ ᱦᱩᱭ ᱟᱠᱟᱱᱟ ᱡᱮ ᱯᱤᱴᱷᱟᱹ ᱠᱚᱜᱮᱭᱟ ᱠᱚ
ᱛᱟᱦᱞᱮ ᱟᱯᱮ ᱫᱚ ᱠᱤᱨᱤᱧ ᱠᱟᱛᱮ ᱯᱮ ᱡᱚᱢ ᱵᱟᱲᱟ ᱠᱚᱜᱮᱭᱟ
ᱦᱮᱸ ᱠᱤᱨᱤᱧ ᱠᱟᱛᱮᱫ ᱜᱮ ᱟᱨ ᱱᱚᱝᱠᱟ ᱤᱭᱟᱹ ᱯᱮᱲᱟ ᱠᱚ ᱢᱮᱱᱟᱜ ᱟᱠᱟᱫ ᱠᱚᱣᱟ ᱚᱱᱛᱮ ᱨᱮᱜᱮ ᱚᱱᱠᱟ ᱵᱩᱨᱩ ᱫᱤᱥᱚᱢ ᱠᱚᱨᱮ ᱜᱮ ᱟᱫᱚ ᱩᱱᱠᱩ ᱠᱚ ᱵᱷᱮᱡᱟ ᱵᱟᱲᱟᱼᱟ ᱯᱲᱟᱣᱞᱮᱭᱟ ᱚᱱᱠᱟ ᱥᱤᱡᱤᱱ ᱠᱚᱨᱮ ᱫᱚ
ᱚ ᱦᱮᱸ ᱚᱱᱟ ᱦᱚᱸ ᱵᱷᱟᱜᱤ ᱜᱮ ᱦᱮᱸ
ᱟᱨ ᱯᱩᱠᱟᱹ ᱢᱟ ᱟᱨᱚ ᱵᱟᱨ ᱨᱚᱠᱚᱢ ᱟᱠᱚ ᱦᱮᱸᱫᱮ ᱟᱨᱚ ᱯᱩᱸᱰ ᱦᱟᱲᱟᱢ ᱫᱚᱠᱚ ᱦᱮᱸᱫᱮ ᱧᱚᱜᱚᱜᱼᱟ ᱟᱫᱚ ᱤᱭᱟᱹ ᱡᱟᱞᱤᱧ ᱧᱚᱜ ᱫᱚᱠᱚ ᱩᱱᱠᱩ ᱯᱷᱩᱲᱩᱜᱼᱟ ᱠᱟᱹᱴᱤᱡ ᱦᱮᱸ
ᱦᱳᱭ ᱦᱮᱸ ᱦᱮᱸ
ᱩᱸ ᱛᱟᱦᱚᱞᱮ ᱟᱯᱮ ᱫᱚ ᱵᱤᱨ ᱵᱩᱨᱩ ᱠᱚᱨᱮ ᱫᱚ ᱚᱱᱟ ᱮ ᱥᱟᱦᱟᱱ ᱠᱚᱛᱮ ᱫᱚ ᱵᱟᱯᱮ ᱟᱱᱟᱴ ᱟᱹᱱᱤᱡ ᱜᱮᱭᱟ ᱟᱞᱮ ᱫᱚ ᱡᱮᱢᱚᱱ ᱞᱮ ᱮᱱᱮ ᱟᱱᱟᱴ ᱜᱮᱭᱟ
ᱦᱮᱸ ᱦᱮᱸ ᱟᱞᱮᱥᱮᱫ ᱫᱚ ᱵᱤᱨ ᱵᱩᱨᱩ ᱛᱮᱜᱮ ᱯᱮᱨᱮᱡ ᱟᱠᱟᱱᱟ ᱟᱞᱮ ᱚᱲᱟᱜ ᱦᱚᱸ ᱵᱤᱨ ᱥᱩᱨ ᱨᱮᱜᱮ ᱵᱤᱨ ᱫᱷᱟᱨᱮ ᱨᱮᱜᱮ ᱢᱟᱱᱮ ᱚᱲᱟᱜ ᱠᱷᱚᱱᱟᱜ ᱮᱢ ᱩᱰᱩᱠᱚᱜᱼᱟ ᱵᱤᱨ ᱨᱮᱢ ᱧᱮᱧᱟᱢᱟ ᱟᱫᱚ ᱚᱱᱠᱟ ᱥᱟᱦᱟᱱ ᱥᱟᱠᱟᱢ ᱛᱮᱫᱚ ᱵᱟᱞᱮ ᱚᱵᱷᱟᱵᱚᱜᱼᱟ ᱾
ᱦᱮ ᱟᱞᱮ ᱥᱮᱱ ᱫᱚ ᱫᱚᱢᱮ ᱚᱵᱷᱟᱵ ᱜᱮᱭᱟ ᱟᱱᱟᱴ‌ ᱧᱚᱜ ᱜᱮᱭᱟᱞᱮ ᱚᱱᱟᱮ ᱡᱟᱦᱟᱸ ᱜᱩᱨᱤᱡ ᱠᱚ ᱫᱤᱠ ᱫᱤᱭᱮ ᱡᱮ ᱞᱮ ᱤᱥᱤᱱᱟ ᱡᱟᱦᱟᱸᱮ ᱠᱚᱚᱭᱴᱷᱟ ᱞᱮ ᱵᱮᱱᱟᱣᱟ ᱚᱱᱟ ᱯᱤᱴᱷᱟᱹ ᱞᱮᱠᱟ ᱥᱤᱛᱩᱝ ᱞᱮ ᱛᱟᱥᱮ ᱠᱟᱜᱼᱟ ᱟᱨ ᱚᱱᱟ ᱠᱚᱛᱮᱜᱮ ᱜᱮᱞᱮ ᱤᱥᱤᱱ ᱵᱟᱥᱟᱝ ᱟ ᱫᱟᱠᱟ ᱠᱚᱫᱚ
ᱚ ᱛᱟᱦᱞᱮ ᱟᱯᱮ ᱫᱚᱚ ᱜᱚᱭᱴᱷᱟ ᱛᱮᱜᱮ ᱫᱟᱠᱟ ᱫᱚᱯᱮ ᱤᱥᱤᱱᱟ᱾
ᱦᱳᱭ ᱟᱨᱚ ᱜᱚᱭᱴᱷᱟ ᱟᱨᱚ ᱜᱮᱥ ᱠᱚ ᱢᱮᱱᱟᱜ ᱟᱠᱟᱫᱟ ᱟᱫᱚ ᱜᱮᱥ ᱠᱚ ᱛᱮᱫᱚ ᱩᱱᱟᱹᱜ ᱫᱚ ᱚᱱᱠᱟ ᱫᱚ ᱵᱟᱞᱮ ᱤᱥᱤᱱ ᱜᱮᱭᱟ ᱟᱫᱚ ᱚᱱᱟ ᱠᱚ ᱛᱮ ᱜᱮ ᱞᱮ ᱤᱥᱤᱱ ᱜᱮ ᱤᱭᱟᱹ ᱜᱚᱭᱴᱷᱟ ᱠᱚ ᱛᱮ ᱜᱮ
ᱦᱮᱸ ᱦᱮᱸ
ᱦᱮᱸ ᱜᱚᱭᱴᱷᱟ ᱛᱮᱦᱚᱸ ᱚᱱᱠᱟᱸ ᱟᱸᱡᱚᱢ ᱵᱟᱲᱟ ᱦᱩᱭ ᱟᱠᱟᱱᱟ ᱤᱥᱤᱱᱟ ᱠᱚ ᱟᱫᱚ ᱟᱞᱮᱥᱮᱫ ᱫᱚ ᱦᱟᱸᱜ ᱠᱷᱟᱱ ᱚᱱᱠᱟ ᱞᱮᱠᱟ ᱫᱚ ᱜᱚᱭᱴᱷᱟ ᱠᱚᱛᱮ ᱫᱚ ᱵᱟᱠᱚ ᱤᱥᱤᱱᱟ ᱟᱫᱚ ᱥᱟᱦᱟᱱ ᱠᱚ ᱢᱮᱱᱟᱜᱼᱟ ᱟ ᱛᱚ
ᱦᱮᱸ ᱟᱨ ᱝᱠᱟ ᱛᱟᱦᱚᱞᱮ ᱵᱤᱨ ᱵᱩᱨᱩ ᱠᱚᱨᱮ ᱫᱚ ᱪᱮᱫ ᱠᱚ ᱧᱟᱯᱟᱢᱚᱜ ᱜᱮᱛᱮ ᱧᱟᱯᱟᱢᱚᱜ ᱜᱮᱭᱟ ᱛᱚ
ᱦᱮᱸ ᱵᱤᱨ ᱵᱩᱨᱩ ᱠᱚᱨᱮ ᱫᱚ ᱟᱹᱰᱤ ᱟᱭᱢᱟ ᱠᱤᱪᱷᱩ ᱜᱮ ᱢᱮᱱᱟᱜᱼᱟ ᱡᱚᱼᱵᱤᱞᱤ ᱠᱚᱦᱚᱸ ᱡᱮᱢᱚᱱ ᱦᱩᱭᱩᱜ ᱠᱟᱱᱟ ᱵᱷᱩᱸᱰᱨᱩ ᱵᱤᱞᱤ ᱱᱮᱛᱟᱨ ᱫᱤᱱ ᱫᱚ ᱧᱟᱢᱚᱜᱼᱟ ᱛᱟᱨᱯᱚᱨᱮ ᱢᱮᱨᱞᱮᱜ ᱠᱚ ᱮᱸ ᱥᱚᱥᱚ ᱠᱚ ᱟᱨ ᱦᱩᱭᱩᱜ ᱠᱟᱱᱟ ᱛᱟᱨᱚᱵ ᱵᱤᱞᱤ ᱦᱳᱭ ᱱᱚᱜᱼᱚᱭ ᱱᱚᱝᱠᱟ ᱟᱭᱢᱟ ᱜᱟᱱ ᱡᱚᱼᱵᱤᱞᱤ ᱠᱚ ᱧᱟᱢᱚᱜᱼᱟ ᱟᱨᱦᱚᱸ ᱟᱲᱟᱜ ᱥᱟᱠᱟᱢ ᱥᱟᱠᱟᱢ ᱠᱚᱦᱚᱸ ᱧᱟᱢᱚᱜᱼᱟ ᱟᱨᱚ ᱚᱝᱠᱟ ᱜᱮ ᱨᱟᱱ ᱠᱚᱦᱚᱸ ᱧᱟᱢᱚᱜᱼᱟ
ᱟᱭᱻ
ᱡᱮᱢᱚᱱ ᱠᱟᱞᱢᱮᱫ ᱵᱤᱱ ᱟᱸᱡᱚᱢ ᱵᱟᱲᱟ ᱟᱠᱟᱫᱟ
ᱦᱳᱭ ᱠᱟᱞᱢᱮᱫ ᱞᱤᱧ ᱟᱸᱡᱚᱢ ᱵᱟᱲᱟ ᱠᱟᱫᱟ ᱟᱹᱞᱤᱧ ᱧᱩ ᱦᱚᱸᱞᱤᱧ ᱧᱩ ᱠᱟᱫᱟ ᱚᱱᱟ ᱨᱟᱥᱟ ᱛᱮᱫ
ᱦᱮᱸ ᱦᱮᱸ ᱚᱱᱟ ᱠᱚᱦᱚᱸ ᱧᱟᱢᱚᱜᱼᱟ
ᱦᱮᱸ ᱟᱨ ᱢᱤᱫᱴᱟᱱ ᱦᱟᱸᱜ ᱪᱮᱫ ᱦᱟᱸᱜ ᱨᱟᱱ ᱪᱚᱝ ᱠᱚ ᱢᱮᱛᱟᱜ ᱠᱟᱱᱟ ᱚᱱᱟ ᱦᱚᱸᱞᱤᱧ ᱵᱟ. ᱞᱤᱧ ᱢᱮᱱ ᱫᱟᱲᱮᱭᱟᱜ ᱠᱟᱱᱟ ᱚᱱᱟ ᱦᱚᱸ ᱪᱮᱫ ᱢᱟᱭᱟᱝ ᱠᱚ ᱥᱟᱯᱷᱟᱜ ᱫᱚ ᱢᱮᱱᱮ
ᱦᱮᱸ ᱦᱮᱸ
ᱚᱱᱟᱠᱚ ᱚᱱᱟ ᱠᱟᱞᱢᱮᱫ ᱞᱮᱠᱟᱱᱟᱜ ᱜᱮ ᱚᱱᱟᱦᱚ ᱟᱨ ᱢᱤᱫ ᱴᱟᱱ ᱮᱻ ᱱᱟᱹᱨᱤ ᱜᱮ ᱛᱟᱦᱮᱸᱱᱟ ᱢᱟᱱᱮ ᱞᱟᱛᱟᱨ ᱨᱮᱫᱚ ᱞᱟᱛᱟᱨ ᱨᱮᱜᱮ ᱟᱫᱚ ᱫᱟᱨᱮ ᱠᱚᱼᱟ ᱛᱚ ᱪᱮᱫ ᱫᱟᱨᱮ ᱪᱚᱠᱚ ᱢᱮᱛᱟᱜᱼᱟ?
ᱦᱳᱭ ᱦᱳᱭ ᱦᱳᱭ ᱦᱮᱸ ᱦᱮᱸ ᱵᱤᱨ ᱨᱮᱫᱚ ᱚᱝᱠᱟ ᱜᱮ ᱟᱭᱢᱟ ᱠᱤᱪᱷᱩ ᱧᱟᱢᱚᱜᱼᱟ
ᱦᱳᱭ ᱦᱳᱭ ᱦᱩᱸ
ᱛᱟᱦᱞᱮ ᱵᱟᱡᱟᱨ ᱠᱚᱫᱚ ᱟᱯᱮ ᱚᱸᱰᱮ ᱠᱷᱚᱱᱟᱜ ᱫᱚ ᱛᱤᱱᱟᱹᱜ ᱡᱷᱟᱹᱞ ᱜᱮᱛᱮ ᱚᱱᱠᱟ?
ᱦᱮᱸ ᱟᱞᱮ ᱴᱷᱮᱱ ᱠᱷᱚᱱᱟᱜ ᱫᱚ ᱵᱟᱡᱟᱨ ᱠᱚᱫᱚ ᱥᱟᱸᱜᱤᱧ ᱧᱚᱜ ᱜᱮᱭᱟ ᱮᱸ ᱚᱲᱟᱜ ᱠᱷᱚᱱᱟᱜ ᱫᱚ ᱚᱝᱠᱟ